ᱦᱮᱞᱳᱣ ᱡᱚᱦᱟᱨ ᱜᱮ ᱜᱚᱢᱠᱮ
ᱦᱮᱸ ᱡᱚᱦᱟᱨ ᱜᱮ ᱡᱚᱦᱟᱨ ᱜᱮ
ᱛᱟᱨᱯᱚᱨᱮ
ᱪᱮᱫ ᱪᱤᱠᱟᱹᱭ ᱦᱩᱭᱩᱜ ᱠᱟᱱᱟ
ᱱᱤᱛᱚᱜ ᱫᱚ ᱚᱲᱟᱜ ᱨᱮᱜᱮ ᱢᱮᱱᱟᱜ ᱠᱟᱜ ᱞᱤᱧᱟ
ᱚᱸ ᱱᱤᱛᱚᱜ ᱫᱚ ᱚᱲᱟᱜ ᱨᱮᱜᱮ ᱵᱟᱝ
ᱦᱩᱸ
ᱡᱟᱭᱦᱳᱠ ᱛᱟᱦᱚᱞᱮ ᱚᱵᱚᱵᱚᱛᱤ ᱨᱮᱱᱟᱜ ᱪᱮᱫ ᱞᱮᱠᱟ ᱠᱩᱨᱩᱢᱩᱴᱩ ᱠᱚ ᱪᱟᱞᱟᱜ ᱠᱟᱱᱟ ᱥᱮ ᱵᱟᱝ
ᱟᱢᱵᱟᱵᱚᱛᱤ ᱵᱚᱛᱤ ᱨᱮᱱᱟᱜ ᱵᱷᱟᱞᱤ ᱜᱮ ᱠᱩᱨᱩᱢᱩᱴᱩ ᱫᱚ ᱪᱟᱞᱟᱜ ᱠᱟᱱᱟ ᱠᱟᱱᱴᱷᱟᱲ ᱵᱤᱞᱤ ᱠᱚ ᱮ ᱩᱞ ᱵᱤᱞᱤ ᱠᱚ
ᱟᱪᱪᱷᱟ
ᱥᱩᱠᱨᱤ ᱡᱤᱞ
ᱥᱩᱠᱨᱤ ᱡᱤᱞ ᱠᱚ ᱵᱟᱝ ᱛᱚ ᱡᱮᱞᱮᱧ ᱪᱟᱭᱞᱚᱢ ᱢᱟᱠᱚ ᱵᱟᱨᱚᱱ ᱠᱮᱫ ᱵᱚᱱ
ᱦᱮᱸ ᱦᱮᱸ ᱡᱮᱞᱤᱧ ᱪᱟᱭᱞᱚᱢ ᱫᱚ ᱮᱠᱷᱚᱱ ᱫᱚ ᱵᱟᱨᱚᱱ ᱢᱮᱱᱟᱜ ᱟᱠᱟᱫᱟ ᱛᱚ
ᱦᱮᱸ ᱠᱟᱛᱷᱟ ᱫᱚ ᱠᱟᱱ ᱜᱮᱭᱟ ᱟᱫᱚ ᱪᱮᱫ ᱪᱤᱠᱟᱹ ᱜᱟᱱᱚᱜᱼᱟ ᱵᱟᱠᱷᱟᱱ ᱫᱚ ᱥᱤᱵᱤᱞ ᱥᱚᱲᱚᱢ ᱫᱚ ᱢᱚᱴᱟ ᱢᱩᱴᱤ ᱵᱷᱟᱜᱤ ᱜᱮ ᱛᱟᱦᱮᱸ ᱠᱟᱱᱟ ᱚᱱᱟ ᱨᱮᱦᱚᱸ
ᱦᱮᱸ ᱵᱷᱟᱜᱤ ᱜᱮ ᱛᱟᱦᱮᱸ ᱠᱟᱱᱟ
ᱟᱫᱚ ᱥᱩᱠᱨᱤ ᱡᱤᱞ ᱛᱮᱜᱮ ᱯᱤᱴᱷᱟᱹ ᱛᱮᱜᱮ ᱪᱟᱵᱟᱭ ᱦᱩᱭᱩᱜᱼᱟ ᱱᱮᱥᱟᱜ ᱯᱚᱨᱚᱵᱽ ᱫᱚ ᱟᱨ ᱯᱤᱴᱷᱟᱹ ᱳᱫ ᱯᱤᱴᱷᱟᱹ ᱜᱮᱭᱟ ᱯᱮᱥᱟ ᱵᱟᱝ ᱟᱯᱮ ᱫᱚ᱾
ᱦᱮᱸ ᱯᱤᱴᱷᱟᱹᱭ ᱜᱮᱭᱟᱞᱮ᱾
ᱚ ᱡᱟᱭ ᱦᱳᱠ ᱵᱟᱝ ᱚᱝᱠᱟ ᱠᱟ ᱴᱚᱴᱷᱟ ᱠᱚᱨᱮ ᱫᱚᱧ ᱧᱮᱞ ᱠᱟᱜ ᱜᱮᱭᱟ᱾ ᱵᱟᱠᱚ ᱯᱤᱴᱷᱟᱹᱭ ᱜᱮᱭᱟ ᱟᱨᱠᱤ᱾ ᱠᱟᱱᱴᱷᱟᱲ ᱠᱷᱟᱹᱡᱟᱹᱲᱤ ᱠᱚ ᱯᱷᱚᱞ ᱯᱚᱠᱚᱲ ᱠᱚᱠᱚ ᱡᱚᱢ ᱜᱮᱭᱟ ᱠᱚ ᱥᱟᱠᱨᱟᱛ ᱠᱚᱨᱮ ᱦᱚᱸ
ᱠᱟᱱᱴᱷᱟᱲ, ᱠᱷᱟᱹᱡᱟᱹᱲᱤ, ᱛᱟᱨᱯᱚᱨᱮ ᱩᱞ ᱵᱤᱞᱤ ᱠᱚ ᱛᱟᱨᱯᱚᱨᱮ ᱥᱩᱠᱨᱤ ᱡᱤᱞ ᱯᱤᱴᱷᱟᱹ ᱠᱚ ᱡᱷᱚᱛᱚ ᱜᱮ ᱠᱚᱨᱟᱣ ᱦᱩᱭᱩᱜᱼᱟ ᱟᱨᱠᱤ᱾
ᱟᱪᱪᱷᱟ ᱚᱱᱟ ᱦᱚᱸ ᱱᱟᱯᱟᱭ ᱠᱟᱛᱷᱟ ᱠᱟᱱ ᱜᱮᱭᱟ ᱫᱚᱨᱠᱟᱨ ᱠᱟᱱᱟ ᱥᱮ᱾
ᱦᱮᱸ ᱵᱟᱠᱷᱟᱱ ᱫᱚ᱾
ᱥᱮᱨᱢᱟ ᱨᱮ ᱢᱤᱫ ᱫᱷᱟᱣ ᱠᱟᱛᱮ ᱦᱩᱭᱩᱜᱼᱟ ᱚᱱᱟ ᱡᱩᱫᱤ ᱢᱚᱱᱮ ᱯᱮᱨᱮᱡ ᱵᱟᱢ ᱡᱚᱢ ᱫᱟᱲᱮᱭᱟᱜᱼᱟ
ᱦᱮᱸ ᱛᱟᱦᱚᱞᱮ ᱟᱯᱥᱳᱥ ᱛᱟᱦᱮ ᱱᱟᱛᱚ
ᱮᱠᱵᱟᱨᱮ ᱛᱟᱨᱯᱚᱨᱮ ᱠᱤᱪᱷᱩ ᱵᱤᱜᱽᱜᱟᱱᱤᱠ ᱠᱟᱣᱟᱜ ᱠᱟᱛᱷᱟ ᱞᱮᱠᱟᱛᱮᱦᱚᱸ ᱦᱮᱱᱟᱜ ᱠᱟᱫᱟ ᱱᱚᱣᱟ ᱠᱟᱛᱷᱟ ᱫᱚ ᱡᱮ ᱵᱟᱝ ᱥᱚᱢᱚᱭ ᱵᱤᱥᱮᱥ ᱨᱮᱱᱟᱜ ᱥᱚᱢᱚᱭ ᱯᱷᱚᱞ ᱯᱟᱠᱚᱲ ᱠᱚ ᱡᱟᱦᱟᱸ ᱠᱚ ᱟᱵᱚ ᱮᱢᱟᱵᱚᱱ ᱠᱟᱱᱟ ᱡᱚ ᱵᱤᱞᱤ ᱠᱚ ᱯᱨᱟᱠᱤᱛᱤᱠ ᱚᱱᱟ ᱫᱚ ᱠᱤᱱᱛᱩ ᱡᱚᱢ ᱫᱚᱨᱠᱟᱨ ᱠᱟᱱ ᱛᱟᱵᱚᱱᱟ᱾
ᱦᱮᱸ ᱡᱚᱢ ᱫᱚᱨᱠᱟᱨ ᱠᱟᱱ ᱛᱟᱵᱚᱱᱟ
ᱥᱚᱨᱤᱨ ᱥᱟᱥᱛᱷᱚ ᱦᱚᱸ ᱵᱮᱥ ᱛᱟᱦᱮᱱ ᱛᱟᱵᱚᱱᱟ
ᱦᱮᱸ
ᱮᱠᱵᱟᱨᱮ ᱱᱚᱣᱟ ᱠᱟᱛᱷᱟ ᱫᱚ ᱠᱤᱪᱷᱩ ᱠᱟᱛ ᱠᱟᱛᱮ ᱠᱚ ᱧᱟᱢ ᱠᱟᱜ ᱜᱮᱭᱟ ᱠᱚ ᱱᱚᱣᱟ ᱫᱚ
ᱦᱮᱸ ᱡᱟᱦᱟᱸ ᱵᱤᱱ ᱞᱟᱹᱭ ᱠᱮᱫᱟ ᱚᱱᱟ ᱫᱚ ᱮᱠᱫᱚᱢ ᱴᱷᱤᱠ ᱜᱮᱭᱟ᱾
ᱦᱮᱸ ᱥᱤᱡᱮᱱ ᱨᱮ ᱡᱟᱦᱟᱸ ᱦᱩᱭᱩᱜᱼᱟ ᱚᱱᱟ ᱫᱚ ᱡᱚᱢ ᱞᱟᱹᱠᱛᱤ ᱛᱟᱦᱮ ᱤᱧ ᱦᱩᱜ ᱢᱟᱱᱮ ᱯᱟᱲᱦᱟᱣ ᱚᱠᱛᱚ ᱨᱮᱜᱮ ᱱᱚᱣᱟ ᱫᱚ ᱵᱟᱰᱟᱭ ᱦᱩᱭ ᱞᱮᱱ ᱠᱷᱟᱹᱛᱤᱨ ᱛᱮᱜᱮ ᱱᱤᱡᱮ ᱦᱚᱸ ᱞᱟᱹᱭ ᱫᱟᱲᱮ ᱦᱩᱭᱩᱜ ᱠᱟᱱᱟ ᱡᱮ ᱱᱚᱣᱟ ᱠᱚ ᱞᱟᱹᱠᱛᱤᱭᱟ ᱢᱮᱱᱛᱮ ᱥᱤᱨᱡᱚᱱᱤᱭᱟᱹ ᱥᱤᱨᱡᱟᱹᱣ ᱠᱟᱜ ᱵᱚᱱᱟ ᱢᱟᱱᱮ ᱡᱷᱚᱛᱚ ᱠᱤᱪᱷᱩ ᱜᱮ ᱩᱯᱚ ᱵᱷᱳᱜ ᱞᱟᱹᱜᱤᱫ ᱜᱮ ᱥᱤᱨᱡᱟᱹᱣ ᱠᱟᱜ ᱵᱚᱱᱟ ᱦᱮᱸ
ᱦᱮᱸ ᱥᱮᱛᱚ ᱵᱚᱴᱷᱮ ᱜᱮ
ᱟᱵᱚ ᱡᱩᱫᱤ ᱱᱚᱣᱟ ᱠᱚ ᱵᱟᱵᱚᱱ ᱩᱯᱚᱵᱷᱳᱜ ᱫᱟᱲᱮᱜᱼᱟ ᱛᱟᱦᱚᱞᱮ ᱪᱤᱠᱟᱹ ᱞᱮᱠᱟᱛᱮ ᱜᱟᱱᱚᱜᱼᱟ᱾
ᱵᱟᱝ ᱚᱱᱟ ᱛᱚ ᱛᱟᱨ ᱡᱚᱱᱱᱚ ᱜᱮᱛᱚ ᱱᱚᱜᱼᱚᱭ ᱱᱤᱭᱟᱹ ᱠᱚ ᱵᱮᱵᱚᱥᱛᱟ ᱢᱮᱱᱟᱜ ᱠᱟᱫᱟ ᱛᱚ ᱵᱚᱪᱷᱚᱨ ᱨᱮ ᱢᱤᱫ ᱫᱷᱟᱣ ᱠᱟᱛᱮ ᱥᱮᱨᱢᱟ ᱨᱮ ᱢᱤᱫ ᱫᱷᱟᱣ ᱠᱟᱛᱮ᱾
ᱦᱟᱯᱲᱟᱢ ᱠᱚ ᱚᱱᱟ ᱦᱚᱛᱮ ᱛᱮ ᱥᱮᱨᱢᱟᱨ ᱨᱮ᱾ ᱡᱟᱦᱟᱱᱟᱜ ᱵᱟᱝ ᱡᱟᱦᱟᱱᱟᱜ ᱫᱤᱠ ᱫᱤᱭᱮᱛᱨ ᱡᱟᱦᱟᱸ ᱡᱮᱛᱮ ᱟᱵᱚᱣᱟᱜ ᱠᱷᱟᱢ ᱠᱷᱟᱱᱛᱤ ᱟᱞᱚ ᱛᱟᱦᱮᱱ ᱛᱟᱵᱚᱱ ᱚᱱᱟ ᱩᱨᱩᱢ ᱞᱟᱹᱜᱤᱫ ᱛᱮ ᱩᱨᱩᱢ ᱞᱟᱹᱜᱤᱫ ᱛᱮ ᱡᱷᱚᱛᱚ ᱠᱚ ᱵᱮᱵᱚᱥᱛᱷᱟ ᱦᱚᱴᱚ ᱠᱟᱜ ᱵᱚᱱᱟ
ᱦᱩᱸ ᱦᱩᱸ
ᱡᱷᱚᱛᱚ ᱠᱚ ᱵᱮᱵᱚᱥᱛᱷᱟ ᱦᱚᱴᱚ ᱠᱟᱜ ᱵᱚᱱᱟ᱾
ᱛᱟᱦᱚᱞᱮ ᱟᱫᱚ ᱤᱭᱟᱹ ᱛᱚᱞᱟ ᱠᱚ ᱜᱤᱰᱤ ᱦᱩᱭ ᱠᱟᱱᱟ ᱥᱮ ᱵᱟᱝ
ᱛᱚᱞᱟ ᱠᱚᱫᱚ ᱜᱤᱰᱤ ᱦᱩᱭᱳᱭ ᱠᱟᱱᱟ ᱠᱚᱛᱚᱠ ᱟᱨ ᱠᱚᱛᱚᱠ ᱫᱚ ᱵᱟᱹᱠᱤ ᱢᱮᱱᱟᱜ ᱜᱮᱭᱟ ᱮᱠᱷᱚᱱᱚ
ᱚ ᱟᱨ ᱨᱩᱦᱱᱤ ᱡᱟᱛᱟᱭ ᱜᱮᱭᱟ ᱯᱮ ᱥᱮ ᱵᱟᱝ ᱟᱯᱮ ᱫᱚ
ᱦᱮᱸ ᱨᱩᱦᱱᱤ ᱡᱟᱛᱟ ᱫᱚ ᱡᱟᱛᱟᱭ ᱜᱮᱭᱟᱞᱮ ᱠᱤᱱᱛᱩ ᱱᱮᱛᱟᱨ ᱫᱚ ᱟᱫᱚ ᱚᱱᱟ ᱠᱚ ᱦᱟᱹᱯᱤᱜ ᱪᱟᱜ ᱠᱟᱱᱟ ᱧᱮᱞ ᱦᱩᱭᱩᱜ ᱠᱟᱱᱟ᱾
ᱟᱪᱪᱷᱟ ᱠᱟᱨᱚᱱ ᱪᱮᱫ ᱞᱮᱠᱟᱨᱮ ᱚᱱᱟ ᱦᱚᱸ ᱱᱟᱥᱮᱱᱟᱜ
ᱠᱟᱨᱚᱱ ᱵᱚ
ᱟ
ᱚᱱᱟ ᱨᱩᱦᱤᱱᱤ ᱫᱚ ᱥᱮᱫᱟᱭ ᱜᱮ ᱠᱟᱹᱴᱤᱡ ᱮᱸ ᱵᱷᱟᱞᱤ ᱧᱚᱜ ᱠᱚ ᱢᱟᱱᱟᱣ ᱛᱟᱦᱮᱸᱫ ᱱᱮᱛᱟᱨ ᱫᱚ ᱟᱫᱚ ᱚᱱᱟ ᱠᱚᱫᱚ ᱳᱭ ᱦᱳᱭᱳᱜ ᱠᱟᱱᱟ ᱦᱳᱭᱳᱜ ᱠᱟᱱᱟ ᱱᱚᱝᱠᱟ ᱠᱟᱛᱮᱫ ᱟᱫᱚ ᱯᱮ ᱦᱳᱭᱳᱜ ᱠᱟᱱᱟ ᱟᱨᱠᱤ ᱯᱟᱨᱚᱢᱚᱜ ᱠᱟᱱᱟ
ᱦᱮᱸ ᱟᱨᱠᱤ ᱦᱳᱭ ᱱᱤᱡᱮ ᱦᱚᱸ ᱟᱸᱡᱚᱢ ᱦᱩᱭ ᱠᱟᱱ ᱜᱮ ᱛᱟᱦᱮᱸᱫᱼᱟ ᱡᱮ ᱨᱩᱦᱤᱱᱤ ᱡᱟᱛᱛᱟ ᱟᱨ ᱯᱳᱭᱞᱳ ᱛᱚᱞᱟ ᱜᱤᱰᱤ ᱨᱮᱱᱟᱜ ᱵᱮᱥᱤ ᱴᱟᱨᱜᱮᱴ ᱠᱚ ᱫᱚᱦᱚᱭ ᱛᱟᱦᱮᱸᱜ ᱟᱠᱚ ᱟᱫᱚ ᱩᱱ ᱥᱚᱢᱚᱭ ᱫᱚ ᱦᱟᱯᱲᱟᱢ ᱠᱚ ᱦᱟᱯᱲᱟᱢ ᱠᱚ ᱥᱚᱢᱚᱭ ᱨᱮᱫᱚ ᱧᱮᱞ ᱟᱠᱟᱱᱟ ᱡᱮ ᱩᱱ ᱥᱚᱢᱚᱭ ᱫᱚ ᱫᱟᱜ ᱦᱮᱸ ᱱᱤᱛᱳᱜ ᱱᱚᱜᱼᱚᱭ ᱚᱢᱵᱚᱵᱚᱛᱤ ᱥᱮᱴᱮᱨᱚᱜ ᱠᱟᱱᱟ ᱥᱮ ᱵᱟᱝ ᱩᱱ ᱥᱚᱢᱚᱡ ᱛᱮ ᱟᱞᱮ ᱨᱮᱱ ᱦᱟᱯᱲᱟᱢ ᱠᱚᱠᱚ ᱜᱚᱞᱯᱷᱚ ᱟᱸᱡᱚᱢ ᱦᱩᱭ ᱠᱟᱱᱟ ᱡᱮ ᱥᱟᱛ ᱛᱟᱞᱟ ᱥᱮ ᱵᱟᱨᱚ ᱛᱟᱞᱟ ᱦᱟᱥᱟᱭ ᱞᱚᱦᱚᱫ ᱛᱟᱦᱮᱸᱫ ᱫᱟᱜ ᱛᱮ ᱟᱨ ᱥᱟᱹᱨᱤ ᱜᱮ ᱫᱟᱜ ᱟᱠᱟᱵ ᱛᱟᱦᱮᱸᱜ ᱜᱮ ᱵᱟᱝ
ᱦᱮᱸ ᱥᱟᱹᱨᱤ ᱜᱮ ᱫᱟᱜ ᱠᱟᱜ ᱛᱟᱦᱮᱸᱫ
ᱮᱠᱵᱟᱨᱮ
ᱱᱮᱛᱟᱨ ᱫᱚ ᱟᱫᱚ ᱫᱟᱜ ᱦᱚᱸᱛᱚᱭ ᱠᱚᱢ ᱠᱟᱫᱟᱭ
ᱦᱮᱸ ᱟᱨ ᱫᱟᱜ ᱠᱚᱢ ᱠᱟᱜ ᱨᱮᱦᱚᱸᱭ ᱠᱤᱱᱛᱩ ᱦᱟᱱᱮ ᱯᱤᱪᱷᱞᱟᱹ ᱥᱮᱫ ᱫᱟᱜ ᱤᱫᱤ ᱠᱮᱫᱟᱭ ᱯᱤᱪᱷᱞᱟᱹ ᱥᱮᱫ ᱫᱟᱜ ᱤᱫᱤᱭ ᱫᱟᱭ᱾ ᱚᱱᱟ ᱠᱷᱟᱹᱛᱤᱨ ᱛᱮ ᱨᱩᱦᱤᱱᱤ ᱨᱮ ᱡᱩᱫᱤ ᱟᱢ ᱛᱚᱞᱟᱢ ᱜᱤᱰᱤᱭᱟ ᱛᱚ ᱱᱤᱛᱳᱜ ᱛᱮ ᱟᱢ ᱨᱚᱦᱚᱭ ᱫᱚᱨᱠᱟᱨᱚᱜ ᱠᱟᱱᱟ ᱥᱮ ᱟᱨ ᱠᱤᱪᱷᱩ ᱫᱤᱱ ᱯᱚᱨᱮ ᱠᱷᱟᱱᱜᱮ ᱨᱚᱦᱚᱭ ᱫᱚᱨᱠᱟᱨ ᱠᱟᱱᱟ ᱛᱟᱦᱚᱞᱮ ᱚᱱᱟ ᱠᱷᱟᱹᱛᱤᱨ ᱛᱮ ᱨᱩᱦᱤᱱᱤ ᱨᱮ ᱱᱤᱡᱮ ᱱᱤᱛᱳᱜ ᱡᱩᱫᱤ ᱛᱚᱞᱟᱢ ᱜᱤᱰᱤ ᱠᱟᱜᱼᱟ ᱧᱮᱞᱚᱜᱚᱜ ᱠᱟᱱᱟ ᱫᱟᱜ ᱟᱹᱰᱤ ᱛᱟᱭᱚᱱᱚᱢ ᱛᱮ ᱫᱟᱜᱚᱜ ᱠᱟᱱᱟ ᱩᱱ ᱛᱮᱫᱚ ᱛᱚᱞᱟ ᱦᱟᱲᱟᱢᱚᱜ ᱠᱟᱱᱟ ᱛᱟᱦᱚᱞᱮ ᱚᱱᱟ ᱛᱚᱞᱟ ᱜᱟᱹᱰᱤ ᱨᱮᱜᱮ ᱡᱟᱦᱟᱸ ᱠᱚ ᱞᱟᱹᱭ ᱹ ᱫᱚ ᱚᱸᱰᱮ ᱜᱮ ᱵᱟᱦᱟ ᱯᱚᱝ ᱚᱸᱰᱠᱳᱝ-ᱚᱜ ᱠᱟᱱᱟ ᱡᱟᱦᱟᱸ ᱜᱮᱞᱮᱜ ᱠᱟᱱᱟ
ᱦᱮᱸ ᱚᱱᱟ ᱠᱷᱟᱹᱛᱤᱨ ᱛᱮᱜᱮ ᱟᱫᱚ ᱨᱩᱦᱤᱱᱤ ᱵᱟᱫ ᱨᱮᱫᱚ
ᱦᱮᱸ
ᱚᱱᱟ ᱫᱚ ᱵᱟᱭ ᱥᱟᱵᱚᱜ ᱠᱟᱱᱟ ᱟᱨᱠᱤ ᱵᱟᱠᱷᱟᱱ ᱫᱚ ᱥᱮᱫᱟᱭ ᱫᱚ ᱠᱚ ᱞᱟᱹᱭᱟ ᱵᱟᱝ ᱨᱩᱦᱤᱱᱤ ᱵᱟᱫᱽ ᱨᱮ ᱪᱟᱨᱟ ᱠᱚ ᱮᱸ ᱜᱤᱰᱤ ᱦᱩᱭᱩᱜᱼᱟ, ᱛᱟᱦᱚᱞᱮ ᱜᱤᱰᱤ ᱞᱮᱠᱷᱟᱱ ᱫᱚ ᱞᱚᱜᱚᱱ ᱫᱷᱟᱨᱟ ᱠᱚᱨᱟᱣ ᱠᱟᱹᱢᱤ ᱠᱚ ᱜᱟᱱᱚᱜᱼᱟ, ᱟᱨ ᱞᱟᱦᱟ ᱛᱮᱱᱟᱜ ᱡᱟᱦᱟᱸ ᱥᱮᱨᱢᱟ ᱡᱟᱹᱲᱤ ᱫᱟᱜ ᱦᱩᱭᱩᱜᱼᱟ, ᱚᱱᱟ ᱫᱚ ᱚᱱᱟ ᱞᱚᱜᱚᱱ ᱫᱷᱟᱨᱟ ᱜᱮ ᱦᱩᱭᱩᱜ ᱛᱟᱦᱮᱸᱫ᱾
ᱮᱠᱵᱟᱨᱮ ᱮᱠᱵᱟᱨᱮ ᱢᱟᱱᱮ ᱡᱟᱦᱟᱸ ᱠᱚ ᱞᱟᱹᱭ ᱫᱚ ᱵᱚᱨᱥᱟ ᱟᱹᱰᱤ ᱞᱚᱜᱚᱱᱮ ᱟᱲᱜᱳᱭ ᱛᱟᱦᱮᱸ ᱟ ᱮᱛᱮ ᱱᱤᱭᱟᱹ ᱫᱷᱟᱣ ᱱᱮᱛᱟᱨᱟᱜ ᱡᱩᱜᱽ ᱨᱮᱫᱚ ᱧᱮᱞᱮᱫ ᱠᱟᱱᱟ ᱵᱚᱨᱥᱟ ᱦᱟᱸᱱᱮ ᱪᱟᱞᱟᱜ ᱠᱟᱱᱟ ᱥᱟᱱ ᱵᱚᱸᱜᱟ᱾
ᱦᱮᱸ ᱚᱱᱟ ᱦᱚᱸ ᱟᱨᱦᱚᱸ ᱢᱩᱪᱟᱹᱫ ᱥᱮᱫ ᱜᱮ ᱪᱟᱞᱟᱜ ᱠᱟᱱᱟ᱾
ᱦᱮᱸ ᱚᱱᱟ ᱠᱟᱛᱷᱟ ᱞᱟᱹᱭ ᱥᱟᱱ ᱵᱚᱸᱜᱟ ᱥᱟᱱ ᱵᱚᱸᱜᱟ ᱢᱩᱪᱟᱹᱫ ᱥᱮᱫ ᱪᱟᱞᱟᱜ ᱠᱟᱱᱟ᱾ ᱛᱟᱦᱚᱞᱮ ᱱᱤᱛᱳᱜ ᱪᱤᱠᱟᱹ ᱞᱮᱠᱟ ᱨᱮ ᱛᱚᱞᱟ ᱜᱤᱰᱤ?
ᱦᱮᱸ ᱚᱱᱟ ᱠᱷᱟᱹᱛᱤᱨ ᱛᱮᱜᱮ ᱛᱚ ᱵᱟᱝ ᱜᱟᱱᱚᱜ ᱠᱟᱱᱟ ᱟᱨᱠᱤ ᱠᱟᱹᱢᱤ ᱠᱚ ᱴᱷᱤᱠ ᱴᱷᱟᱠ ᱥᱟᱵ ᱟᱨᱠᱤ, ᱨᱩᱦᱤᱱᱤ ᱵᱟᱫᱽ ᱡᱟᱦᱟᱸ ᱥᱮᱫᱟᱭ ᱫᱚᱠᱚ ᱞᱟᱹᱭᱟ ᱩᱱ ᱡᱚᱠᱷᱚᱱ ᱫᱚ ᱯᱩᱨᱟᱹ ᱜᱮ ᱜᱟᱱᱚᱜ ᱛᱟᱦᱮᱸᱫ ᱱᱮᱛᱟᱨ ᱫᱚ ᱟᱫᱚ ᱮᱢᱚᱱ ᱛᱟᱭᱱᱚᱢ ᱥᱮᱫ ᱜᱮ ᱛᱟᱭᱱᱚᱢ ᱤᱫᱤᱜ ᱠᱟᱱᱟ ᱟᱨᱠᱤ ᱦᱳᱭ ᱫᱚ ᱦᱳᱭᱳᱜ ᱠᱟᱱᱟ ᱟᱫᱚ ᱡᱟᱨ ᱡᱚᱱᱱᱮ ᱚᱱᱮ ᱨᱩᱦᱤᱱᱤ ᱵᱟᱛ ᱨᱮᱫᱚ ᱜᱤᱰᱤ ᱵᱟᱝ ᱜᱟᱱᱚᱜ ᱠᱟᱱᱟ᱾
ᱮᱠᱵᱟᱨᱮ ᱚᱱᱟ ᱦᱳᱭᱳᱜ ᱠᱟᱱᱟ ᱢᱮᱱ ᱠᱟᱛᱷᱟ, ᱟᱫᱚ ᱛᱚᱵᱩ ᱵᱟᱝ ᱵᱩᱢ ᱠᱟᱛᱮ ᱱᱚᱜᱼᱚᱭ ᱠᱚ ᱜᱤᱰᱤ ᱜᱚᱫ ᱟᱠᱟᱫ ᱜᱮᱭᱟ ᱠᱚ ᱟᱨ ᱦᱚᱲ ᱠᱚᱦᱚᱸ᱾ ᱛᱚ ᱨᱩᱦᱤᱱᱤ ᱨᱮᱫᱚ ᱵᱟᱝ ᱱᱮᱜ-ᱮ ᱦᱚᱞᱟ ᱢᱟᱫᱷᱮᱨ ᱠᱚ ᱜᱤᱰᱤ ᱠᱟᱫᱟ ᱠᱚ᱾ ᱛᱟᱨᱯᱚᱨᱮ ᱟᱨᱦᱚᱸ ᱦᱟᱞᱠᱟ ᱦᱟᱞᱠᱟ ᱫᱟᱜ ᱮ ᱧᱟᱢᱟᱜ ᱠᱟᱱᱟ ᱟᱹᱰᱤ ᱢᱚᱸᱡᱽ ᱫᱷᱟᱨᱟ ᱛᱮᱜᱮ ᱦᱩᱭᱩᱜᱼᱟ ᱟᱨᱠᱤ᱾
ᱦᱩᱸ
ᱛᱟᱦᱚᱞᱮ ᱫᱟᱜ ᱠᱮᱫᱟᱭ ᱥᱮ ᱵᱟᱝ ᱚᱱᱛᱮ ᱫᱚ? ᱫᱟᱜ ᱠᱮᱫᱟᱭ ᱥᱮ ᱵᱟᱝ ᱟᱯᱮ ᱥᱮᱫ?
ᱫᱟᱜ ᱠᱮᱫᱟᱭ ᱱᱟᱥᱮ ᱫᱷᱟᱨᱟ ᱫᱚᱢᱮ ᱤᱭᱟᱹ ᱫᱚ ᱵᱟᱝ ᱵᱮᱥᱤ ᱧᱚᱜ ᱫᱚ ᱵᱟᱭ ᱫᱟᱜ ᱠᱟᱫᱟᱭ᱾
ᱦᱳᱭ ᱱᱟᱥᱮ ᱫᱷᱟᱨᱟ ᱜᱮᱛᱚ ᱫᱚᱨᱠᱟᱨᱚᱜ ᱟ ᱛᱚᱞᱟ ᱨᱮᱫᱚ ᱱᱤᱛᱳᱜ ᱫᱚ᱾
ᱦᱮᱸ
ᱫᱚᱢᱮ ᱫᱟᱜ ᱨᱮᱦᱚᱸ ᱚᱱᱟ ᱦᱚᱸ ᱟᱨᱮᱡ ᱟᱸᱡᱮᱫ ᱦᱳᱭᱳᱜᱼᱟ᱾ ᱛᱚ ᱟᱜ ᱱᱟ ᱥᱮ ᱫᱷᱟᱨᱟ ᱫᱟᱜ ᱟᱜ ᱠᱷᱟᱱ ᱫᱚ ᱚᱱᱟ ᱫᱚ ᱪᱷᱤᱴᱠᱟᱹ ᱟᱜ ᱞᱮᱠᱟ ᱟᱹᱰᱤ ᱢᱚᱡᱽ ᱫᱷᱟᱨᱟᱛᱮ ᱦᱩᱭᱩᱜᱼᱟ ᱚᱱᱟ ᱫᱚ᱾
ᱦᱮᱸᱻ
ᱦᱩᱸ ᱚᱱᱠᱟ ᱵᱮᱯᱟᱨ᱾
ᱚᱱᱠᱟ ᱵᱮᱯᱟᱨ
ᱴᱷᱤᱠ, ᱟᱨ ᱠᱷᱚᱵᱚᱨ ᱠᱚ ᱛᱟᱦᱚᱞᱮ ᱱᱤᱛᱚᱜ ᱫᱚ ᱠᱷᱚᱥᱞᱟ ᱠᱚᱫᱚ ᱛᱟᱦᱚᱞᱮ ᱟᱯᱮ ᱫᱚ?
ᱠᱷᱚᱥᱞᱟ ᱠᱚ ᱟᱹᱫᱟᱹᱭ ᱪᱟᱞᱟᱜ ᱠᱟᱱᱟ᱾
ᱟᱹᱫᱟᱹᱭ ᱪᱟᱞᱟᱜ ᱠᱟᱱᱟ ᱵᱟᱝ?
ᱦᱮᱸ
ᱚᱱᱛᱮ ᱫᱚ ᱛᱤᱱᱟᱹᱜ ᱠᱟᱛᱮᱫ ᱪᱚᱠᱚ ᱮᱢᱟᱯᱮ ᱠᱟᱱ ᱵᱟᱡᱟᱨ?
ᱵᱟᱡᱟᱨ ᱵᱷᱟᱞᱮ ᱜᱮ ᱛᱟᱦᱮᱸ ᱠᱟᱱᱟ ᱛᱚ᱾
ᱢᱚᱴᱟᱢᱩᱴᱤ
ᱠᱩᱱᱴᱚᱞ ᱦᱤᱥᱟᱹᱵ ᱠᱚ ᱤᱭᱟᱹᱮᱫ ᱛᱟᱦᱮᱸ ᱚᱱᱟ ᱫᱚ ᱵᱮᱥᱤ ᱛᱟᱦᱮᱸᱜ ᱠᱟᱱᱟ᱾
ᱟᱪᱪᱷᱟ
ᱠᱩᱱᱴᱚᱞ ᱫᱚ ᱛᱟᱦᱮᱸᱜ ᱠᱟᱱᱟᱻ ᱚᱱᱟ, ᱟᱨ ᱫᱚᱥ ᱦᱟᱡᱟᱨ ᱴᱟᱠᱟ ᱠᱩᱭᱤᱱᱴᱟᱹᱞ ᱠᱚ ᱞᱟᱹᱭ ᱮᱫ ᱛᱟᱦᱮᱡ᱾
ᱫᱚᱥ ᱦᱟᱡᱟᱨ!
ᱦᱚᱸ
ᱟᱹᱰᱤ ᱱᱟᱯᱟᱭ ᱛᱟᱦᱞᱮ ᱛᱚ ᱟᱞᱮ ᱥᱮᱜ ᱠᱷᱚᱱᱟᱜ ᱫᱚ᱾
ᱦᱮᱸ ᱚᱱᱛᱮ ᱫᱚ ᱛᱤᱱᱟᱹᱜ ᱪᱚ?
ᱮᱸ ᱞᱟᱹᱭ ᱫᱟᱠᱚ ᱵᱤᱨᱟᱱᱚᱵᱵᱚᱭ ᱫᱷᱟᱹᱵᱤᱡ ᱨᱟᱠᱟᱵ ᱞᱮᱱᱟ᱾
ᱵᱟᱝ ᱱᱟᱛᱮ ᱫᱚ ᱟᱫᱚ ᱟᱱᱟ ᱵᱟᱨ ᱨᱚᱠᱚᱢᱟᱜ ᱟᱨᱦᱚᱸ ᱢᱮᱱᱟᱜ ᱠᱟᱫᱟ ᱛᱚ᱾ ᱢᱤᱫᱴᱟᱝ ᱦᱮᱸᱫᱮᱭᱟᱜ ᱢᱮᱱᱟᱜ ᱠᱟᱫᱟ ᱢᱤᱫᱴᱟᱝ ᱟᱨᱟᱜᱟᱜ ᱢᱮᱱᱟᱜᱼᱟ᱾
ᱟᱪᱪᱷᱟ ᱟᱫᱚ ᱚᱠᱟᱴᱟᱜ ᱨᱮᱱᱟᱜ ᱪᱚ?
ᱢᱟᱱᱮ ᱦᱮᱸᱫᱮᱭᱟᱜ ᱫᱚ ᱵᱮᱥᱤ ᱜᱮᱭᱟ ᱫᱚᱥ ᱚᱱᱟ ᱫᱚ ᱟᱨ ᱡᱟᱦᱟᱸ ᱪᱮᱜ ᱢᱮᱱᱟᱜᱼᱟ ᱚᱱᱟ ᱫᱚ ᱱᱚᱭ᱾
ᱟᱪᱪᱷᱟ ᱟᱪᱪᱷᱟ ᱟᱪᱪᱷᱟ ᱦᱮᱸ ᱪᱚᱝ ᱤᱧᱟᱜ ᱦᱚᱸ ᱵᱟᱰᱟᱭ ᱫᱚ ᱵᱟᱝ ᱛᱟᱦᱮᱸ ᱠᱟᱱ ᱛᱤᱧᱟᱹ ᱡᱮ ᱠᱷᱚᱥᱞᱟ ᱵᱟᱨ ᱨᱚᱠᱚᱢᱟ ᱢᱮᱱᱛᱮ᱾
ᱵᱟᱨ ᱨᱚᱠᱚᱢ ᱫᱚ ᱯᱮ ᱨᱚᱠᱚᱢᱟ ᱢᱤᱫᱴᱟᱝ ᱦᱮᱸᱫᱮᱭᱟᱜ᱾ ᱢᱮᱱᱟᱜᱼᱟ ᱦᱮᱸ ᱢᱤᱫᱴᱟᱝ ᱦᱮᱸᱫᱮᱭᱟᱜ ᱢᱮᱱᱟᱜ ᱠᱟᱫᱟ ᱚᱱᱟ ᱡᱚᱛᱚ ᱠᱷᱚᱱᱟᱜ ᱵᱤᱥᱤ ᱫᱟᱢᱟ᱾ ᱟᱨ ᱢᱤᱫᱴᱟᱝ ᱟᱨᱟᱜᱟᱜ ᱢᱮᱱᱟᱜ ᱠᱟᱫᱟ ᱚᱱᱟ ᱠᱷᱚᱱᱟᱜ ᱠᱚᱢ ᱫᱟᱢᱟ ᱟᱨ ᱢᱤᱫᱴᱟᱝ ᱡᱟᱦᱟᱸ ᱵᱚᱱ ᱵᱟᱴ ᱴᱟᱱᱟᱭᱟ ᱟᱵᱚ ᱫᱚᱵᱚᱱ ᱠᱷᱚᱥᱟᱞᱟ ᱵᱚᱱ ᱚᱱᱮ ᱵᱚᱱ ᱤᱭᱟᱹᱭᱟ ᱥᱮ ᱰᱟᱰᱨᱟᱣ ᱠᱟᱛ ᱵᱚᱱ ᱯᱚᱨᱤᱥᱠᱟᱨᱟ ᱯᱷᱟᱨᱪᱟᱭᱟᱵᱚᱱ᱾
ᱦᱮᱸ ᱦᱮᱸ
ᱚᱱᱟ ᱫᱚ ᱯᱷᱟᱨᱪᱟᱜ ᱜᱮ ᱦᱩᱭᱩᱜᱼᱟ ᱚᱱᱟ ᱫᱚ ᱟᱨᱦᱚᱸ ᱠᱚᱢᱟ ᱚᱱᱟ ᱠᱷᱚᱱᱟᱜ᱾
ᱚ ᱟᱪᱪᱷᱟ ᱟᱪᱪᱷᱟ ᱛᱩᱲᱤ ᱜᱤᱧ ᱵᱟᱲᱟᱭ ᱛᱟᱦᱮᱸᱫ᱾ ᱵᱟᱨ ᱨᱚᱠᱚᱢᱟ᱾ ᱦᱮᱸ ᱯᱩᱸᱰ ᱛᱩᱲᱤ ᱟᱨ ᱦᱮᱸᱫᱮ ᱛᱩᱲᱤ᱾ ᱛᱚ ᱯᱩᱸᱰᱟᱜ ᱫᱚ ᱵᱟᱴᱱᱟᱭᱟᱵᱚᱱ ᱵᱟᱴᱱᱟ ᱜᱟᱱᱚᱜᱼᱟ ᱦᱮᱸᱫᱮ ᱛᱩᱲᱤ ᱫᱚ ᱦᱟᱲᱦᱟᱫᱼᱟ ᱟᱨᱠᱤ ᱚᱱᱟ ᱫᱚ᱾ ᱥᱩᱱᱩᱢ ᱜᱮ ᱠᱷᱟᱞᱤ ᱦᱩᱭᱩᱜ ᱛᱩᱲᱤ ᱜᱤᱧ ᱵᱟᱲᱟᱭ ᱛᱟᱦᱮᱸᱜᱼᱟ ᱢᱮᱱᱠᱷᱟᱱ ᱠᱷᱚᱥᱞᱟ ᱫᱚ ᱯᱳᱭᱞᱳᱧ ᱟᱸᱡᱚᱢ ᱠᱮᱫᱟ ᱤᱧᱦᱚᱸ᱾ ᱟᱫᱚ ᱟᱞᱮᱥᱮᱫ ᱫᱚ ᱢᱤᱫᱴᱟᱝ ᱜᱮ ᱟᱫᱚ ᱚᱱᱮ ᱡᱟᱦᱟᱸ ᱦᱟᱹᱴᱤᱧᱚᱜᱼᱟ ᱚᱱᱟ ᱦᱟᱹᱴᱤᱧ ᱫᱚ ᱟᱞᱮ ᱫᱚ ᱱᱤᱝᱠᱟᱹ ᱞᱮᱠᱟ ᱨᱮᱜᱮ ᱚᱱᱮ ᱫᱟᱜ ᱞᱮᱠᱷᱟᱱ ᱫᱟᱜ ᱮ ᱧᱟᱢ ᱞᱮᱠ ᱠᱷᱟᱱ ᱫᱚᱢᱮ ᱚᱱᱟ ᱠᱷᱟᱹᱛᱤᱨ ᱛᱮ ᱱᱟᱥᱮᱱᱟᱜ ᱵᱟᱹᱲᱤᱡᱚᱜᱼᱟ᱾ ᱦᱮᱸ ᱫᱚᱢᱮ ᱟᱢ ᱦᱚᱳᱭᱛᱳ ᱡᱟᱦᱟᱸᱨᱮ ᱡᱟᱸᱜᱤ ᱦᱩᱭ ᱟᱠᱟᱱᱟ, ᱵᱷᱟᱵ ᱦᱚᱪᱚ ᱞᱟᱹᱜᱤᱫ ᱛᱮ ᱠᱷᱚᱥᱞᱟ ᱦᱚᱳᱭᱛᱳ ᱚᱸᱰᱮ ᱫᱚᱢᱮ ᱵᱟᱹᱲᱛᱤ ᱦᱚᱪᱚ ᱠᱮᱫᱟᱢ ᱚᱸᱰᱮᱱᱟᱜ ᱞᱮᱠᱟᱛᱮ ᱟᱞᱟᱫᱟ ᱠᱟᱞᱟᱨ ᱦᱤᱡᱩᱜᱼᱟ ᱛᱚ ᱚᱱᱟ ᱞᱮᱠᱟ ᱞᱮᱠᱟ ᱛᱮ ᱫᱟᱢ ᱠᱚ ᱦᱮᱨᱱᱯᱷᱮᱨ ᱟᱠᱚ ᱟᱨᱠᱤ,
ᱦᱮᱸ ᱡᱩᱫᱤ ᱫᱟᱜ ᱵᱤᱥᱤ ᱧᱟᱢᱟ ᱜᱩᱢᱟᱹ ᱵᱮᱥᱤ ᱦᱩᱭᱩᱜᱼᱟ ᱜᱩᱢᱟᱹ ᱞᱮᱱᱠᱷᱟᱱ ᱫᱚ ᱠᱚᱥᱞᱟ ᱛᱮᱫ ᱟᱨᱠᱤ ᱱᱚᱥᱴᱚ ᱦᱤᱡᱩᱜᱼᱟ ᱟᱨᱠᱤ
ᱮᱠ ᱵᱟᱨ ᱮᱠ ᱵᱟᱨ ᱢᱤᱰᱤᱭᱟᱢ
ᱦᱮᱸ ᱚᱱᱟ ᱠᱟᱞᱟᱨ ᱛᱮᱫ ᱦᱚᱸ ᱤᱭᱟᱹᱜᱼᱟ ᱠᱟᱞᱟᱨ ᱢᱟ ᱟᱱᱮ ᱡᱟᱦᱟᱸ ᱨᱚᱝ ᱟᱨᱠᱤ ᱚᱱᱟ ᱨᱮᱱᱟᱜ ᱡᱟᱦᱟᱸ ᱨᱚᱝ ᱚᱱᱟᱴᱟᱜ ᱨᱚᱝ ᱫᱚ ᱫᱟᱵᱟᱜᱼᱟ ᱟᱫᱚ
ᱴᱷᱤᱠ ᱴᱷᱤᱠ
ᱦᱮᱸ ᱛᱟᱦᱚᱞᱮ ᱠᱷᱟᱱ ᱚᱱᱟ ᱫᱟᱢ ᱡᱚᱠᱷᱚᱱ ᱦᱚᱸ ᱟᱫᱚ ᱠᱚ ᱠᱚᱢ ᱵᱤᱥᱤᱭᱟ ᱚᱱᱟ ᱵᱷᱟᱹᱞᱤ ᱱᱟᱯᱟᱭ ᱧᱚᱜ ᱨᱚᱝ ᱛᱟᱦᱚᱞᱮ ᱠᱟᱞᱟᱨ ᱛᱟᱦᱮᱱᱟ ᱛᱟᱦᱚᱞᱮ ᱠᱷᱟᱱ ᱫᱚ ᱵᱮᱥᱤ ᱫᱟᱢ ᱦᱩᱭᱩᱜᱼᱟ ᱡᱩᱫᱤ ᱚᱱᱟ ᱨᱮᱱᱟᱜ ᱜᱮ ᱤᱭᱟᱹᱜᱼᱟ ᱢᱟᱱᱮ ᱦᱮᱸᱫᱮ ᱧᱚᱜᱚᱜᱼᱟ ᱠᱤ ᱫᱟᱵᱟᱜᱼᱟ ᱨᱚᱝ ᱛᱟᱦᱚᱞᱮ ᱠᱷᱟᱱ ᱫᱚ ᱛᱚᱠᱷᱚᱱ ᱫᱚ ᱟᱫᱚ ᱠᱚ ᱠᱚᱢᱟ,
ᱴᱷᱤᱠ ᱟᱫᱚ ᱦᱳᱭ ᱝᱠᱟ ᱞᱮᱠᱟ ᱨᱮᱜᱮ ᱤᱧ ᱫᱩᱧ ᱵᱟᱲᱟᱭ ᱛᱟᱦᱮᱸᱜᱼᱟ ᱛᱲᱤ ᱛᱚᱯᱷᱟᱛ ᱫᱚ ᱫᱟᱢ ᱨᱮᱱᱟᱜ ᱟᱫᱚ ᱱᱤᱝᱠᱟᱹ ᱠᱷᱚᱥᱞᱟ ᱜᱮ ᱱᱚᱝᱠᱟᱱᱟᱜ ᱦᱮᱱᱟᱜ ᱠᱟᱫᱟ ᱢᱮᱱᱛᱮ ᱤᱧ ᱦᱚᱸ ᱵᱟᱹᱧ ᱵᱟᱲᱟᱭᱟ ᱟᱫᱚ ᱫᱮᱠᱷᱚ ᱤᱧ ᱦᱚᱸ ᱩᱱ ᱢᱟᱨᱟᱝ ᱪᱟᱹᱥᱤ ᱫᱚ ᱵᱟᱝ ᱠᱟᱹᱱᱟᱹᱧ ᱥᱮ ᱤᱧᱦ ᱪᱟᱹᱥᱤ ᱪᱟᱥ ᱱᱤᱭᱟᱹ ᱫᱚᱢᱮ ᱤᱧᱟᱹᱜ ᱱᱚᱞᱮᱡᱽ ᱦᱮᱱᱟᱜ ᱟᱠᱟᱫ ᱛᱤᱧᱟᱹ ᱚᱱᱟ ᱫᱚ ᱵᱟᱝ ᱠᱟᱱᱟ ᱢᱚᱴᱟ ᱢᱩᱴᱤᱧ ᱵᱟᱲᱟᱭ ᱟᱨ ᱪᱮᱫ? ᱪᱮᱛᱟᱱ ᱪᱮᱛᱟᱱ ᱡᱟᱭ ᱦᱚᱠ ᱚᱱᱟ ᱦᱚᱧ ᱵᱟᱲᱟᱭ ᱠᱮᱫᱟ ᱱᱚᱣᱟ ᱱᱟᱯᱟᱭ ᱠᱟᱛᱷᱟ ᱤᱧᱦᱚᱸ ᱵᱟᱲᱟᱭ ᱟᱹᱤᱡ ᱤᱧ ᱤᱧᱦᱧ ᱵᱟᱰᱟᱭ ᱛᱤᱭᱳᱜ ᱫᱟᱲᱮᱭᱟᱫᱟ ᱱᱤᱭᱟᱹ ᱛᱟᱞᱟ ᱨᱮ᱾
ᱵᱟᱝ ᱚᱱᱟ ᱠᱚᱫᱚ ᱵᱟᱰᱟᱭ ᱛᱟ ᱫᱚᱨᱠᱟᱨ ᱛᱚ ᱞᱟᱹᱠᱛᱤᱭᱟ ᱱᱚᱜ ᱚᱚᱭ ᱯᱷᱳᱱ ᱛᱮ ᱜᱚᱞᱯᱚ ᱠᱚ ᱦᱩᱭᱩᱜ ᱠᱟᱱᱟ ᱡᱮ ᱵᱟᱝ ᱟᱯᱮ ᱥᱮᱫ ᱪᱮᱫ ᱞᱮᱠᱟ ᱟᱞᱮ ᱥᱮᱫ ᱦᱮᱸ ᱵᱟᱝ?
ᱦᱩ ᱦᱩᱸ ᱮᱵᱚᱨᱮ ᱱᱚᱣᱟ ᱟᱵᱚᱣᱟᱜ ᱵᱟᱰᱟᱭ ᱦᱚᱸ ᱦᱩᱭᱩᱜ ᱠᱟᱱ ᱛᱟᱵᱚᱱᱟ ᱠᱟᱹᱢᱤ ᱦᱚᱸ ᱦᱩᱭᱩᱜ ᱠᱟᱱᱟ
ᱦᱮᱸ ᱠᱟᱹᱢᱤ ᱦᱚᱸ ᱦᱩᱭᱩᱜ ᱠᱟᱱᱟ, ᱦᱟᱸ ᱵᱟᱲᱟᱭ ᱠᱚᱫᱚ ᱞᱟᱹᱠ ᱞᱟᱹᱠᱛᱤᱭᱱ ᱡᱤᱱᱤᱥ ᱠᱟᱱ ᱛᱟᱵᱚᱱᱟ ᱡᱮ ᱵᱟᱝ ᱚᱱᱠᱟᱱᱟᱜ ᱢᱮᱱᱟᱜ ᱟᱠᱟᱫᱟ
ᱦᱮᱸ ᱴᱷᱤᱠ ᱤᱧᱦ ᱚᱱᱟ ᱟᱹᱰᱤ ᱨᱟᱹᱥᱠᱟᱹᱧ ᱟᱹᱭᱠᱟᱹᱣ ᱠᱮᱫᱟ ᱵᱟᱰᱟᱭ ᱠᱟᱛᱮ ᱟᱨᱠᱤ᱾ ᱵᱟᱝ ᱵᱟᱰᱟᱭ
ᱮᱠᱫᱚᱢ ᱦᱟᱱᱮ ᱪᱮᱫ ᱠᱚ ᱞᱟᱹᱭᱟ ᱮᱠᱫᱚᱢ ᱦᱮᱸᱫᱮ ᱧᱚᱜ᱾ ᱚᱱᱮ ᱦᱮᱸᱫᱮ ᱫᱷᱤᱨᱤ ᱧᱮᱞᱚᱜ ᱠᱟᱹᱴᱤᱡ ᱠᱟᱹᱴᱤᱡ, ᱴᱩᱠ ᱨᱮ ᱡᱟᱦᱟᱸ ᱧᱟᱢᱟᱭ ᱮᱠᱫᱚᱢ ᱚᱱᱠᱟ ᱜᱮ ᱥᱮᱢ᱾ ᱦᱮᱸ ᱟᱨ ᱟᱨᱟᱜᱟᱜ ᱛᱚ ᱚᱱᱟ ᱫᱚ ᱠᱚᱢᱚᱱ ᱜᱚᱴᱟ ᱜᱮᱭᱟ, ᱟᱯᱮ ᱥᱮᱫ ᱦᱚᱸ ᱢᱮᱱᱟᱜᱼᱟ ᱟᱞᱮ ᱥᱮᱫ ᱦᱚᱸ ᱚᱱᱟ ᱫᱚᱯᱮ ᱵᱟᱰᱟᱭᱟ ᱦᱩᱸ᱾
ᱤᱧ ᱫᱚ ᱮᱠᱢᱟᱛᱨᱚᱧ ᱵᱟᱲᱟᱭ ᱛᱟᱦᱮᱸᱫ ᱡᱮ ᱠᱷᱚᱥᱞᱟ ᱞᱮᱠᱟ ᱦᱩᱭᱩᱜ ᱛᱟᱦᱮᱸᱦᱚᱸ ᱛᱤᱞᱢᱤᱧ᱾
ᱦᱮᱸ ᱛᱤᱞᱢᱤᱧ ᱛᱤᱞᱢᱤᱧ ᱛᱤᱞᱢᱤᱧ ᱛᱤᱞᱢᱤᱧ ᱫᱚ ᱵᱟᱝ ᱱᱚᱣᱟ ᱫᱚ ᱯᱷᱚᱥᱞᱟᱜ ᱜᱮ
ᱠᱷᱚᱥᱞᱟ ᱜᱮ, ᱚᱱᱟ ᱛᱤᱞᱢᱤᱧ ᱤᱧ ᱧᱮᱞ ᱠᱟᱫᱟ ᱠᱤᱱᱛᱩ ᱞᱟᱹᱭ ᱟᱠᱚ, ᱱᱚᱝᱠᱟ ᱜᱮ ᱠᱷᱚᱥᱞᱟ ᱞᱮᱠᱟᱜᱮ ᱡᱷᱚᱛᱚ ᱠᱤᱪᱷᱩ ᱠᱷᱚᱥᱞᱟ ᱞᱮᱠᱟᱜᱮ ᱟᱫᱚ ᱛᱤᱞᱢᱤᱧ ᱚᱱᱟ ᱨᱮᱱᱟᱜ ᱫᱟᱢ ᱫᱚ ᱵᱟᱹᱲᱛᱤ ᱜᱮᱭᱟ ᱠᱤᱱᱛᱩ᱾ ᱚᱱᱟ ᱦᱟᱭᱮᱥᱴ ᱮᱠ ᱵᱟᱨᱮ᱾ ᱟᱨ ᱛᱤᱞᱢᱤᱧ ᱫᱚ ᱚᱱᱟ ᱫᱚ ᱦᱟᱱᱟ ᱵᱷᱟᱫᱚᱨ ᱵᱚᱸᱜᱟ ᱠᱚ ᱮᱨᱟ ᱞᱟᱹᱭ ᱟᱠᱚ᱾ ᱵᱟᱰᱟᱭ ᱦᱮᱱᱟᱜ ᱠᱟᱫᱟ ᱥᱮ ᱵᱟᱝ ᱜᱚᱝᱠᱮ?
ᱦᱮᱸ ᱦᱮᱸ ᱵᱟᱰᱟᱭ ᱢᱮᱱᱟᱜᱼᱟ᱾
ᱥᱮᱭ ᱟᱫᱚ ᱟᱯᱮ ᱥᱮᱫ ᱫᱚ ᱦᱩᱭᱩᱜ ᱜᱮᱪᱚᱝ ᱚᱱᱟ ᱫᱚ᱾
ᱦᱩᱭᱩᱜᱼᱟ ᱦᱩᱭᱩᱜᱼᱟ᱾
ᱟᱞᱮ ᱥᱮᱫ ᱫᱚ ᱵᱟᱝ ᱜᱟᱱᱚᱜ ᱜᱟᱱᱚᱜᱼᱟ ᱟᱞᱮᱮᱥᱮᱫ ᱫᱚ ᱢᱟᱹᱴᱭᱟᱹᱲ ᱦᱟᱥᱟ ᱥᱮ ᱟᱫᱚ ᱚᱱᱟ ᱦᱚᱛᱮ ᱟᱞᱮᱥᱮᱫ ᱫᱚ ᱚᱱᱟ ᱠᱚᱫᱚ ᱛᱤᱞᱢᱤᱧ ᱪᱟᱥ ᱫᱚ ᱵᱟᱝ ᱜᱟᱱᱚᱜ ᱠᱟᱱᱟᱭᱟ ᱛᱟᱦᱚᱞᱮ ᱠᱷᱚᱥᱞᱟ ᱜᱮ ᱮᱠ ᱢᱟᱛᱨᱚ ᱱᱤᱛᱚᱜ ᱱᱮᱛᱟᱨ ᱫᱤᱱ ᱦᱩᱭ ᱢᱟ ᱠᱷᱮᱛ ᱨᱮᱜᱮ ᱦᱮᱸᱱᱟᱜ ᱟᱠᱟᱫᱟ ᱾